ᱦᱮᱸ ᱜᱚᱢᱠᱮ ᱟᱸᱡᱚᱢᱚᱜ ᱠᱟᱱᱟ᱾ ᱱᱤᱛᱚᱜ ᱫᱚ ᱠᱷᱟᱡ ᱵᱷᱟᱹᱜᱤ ᱜᱮ ᱜᱚᱝᱠᱮ ᱢᱮᱱᱟᱜ ᱞᱤᱧᱟᱹ ᱟᱹᱵᱤᱱ ᱫᱚ ᱚᱠᱟᱞᱮᱠᱟ
ᱟᱹᱞᱤᱧ ᱦᱚᱸ ᱜᱚᱢᱠᱮ ᱱᱤᱭᱟᱹ ᱜᱷᱟᱹᱲᱤᱡ ᱫᱚ ᱵᱷᱟᱹᱜᱤ ᱜᱮ ᱢᱮᱱᱟᱜ ᱞᱤᱧᱟ ᱟᱨ ᱱᱟᱯᱟᱭ ᱛᱮᱜᱮ ᱵᱚᱱ ᱛᱟᱦᱮᱱ ᱢᱟ ᱚᱱᱟᱜᱮ ᱟᱹᱞᱤᱧ ᱦᱚᱞᱤᱧ
ᱦᱳᱭ
ᱛᱟᱦᱚᱞᱮ ᱜᱚᱝᱠᱮ ᱫᱟᱜ ᱡᱟᱹᱲᱤ ᱠᱚᱫᱚ ᱪᱮᱫ ᱞᱮᱠᱟ ᱦᱩᱭ ᱮᱱᱟ ᱟᱯᱮ ᱥᱮᱫ ᱫᱚ?
ᱫᱟᱜ ᱡᱟᱹᱲᱤ ᱱᱤᱛᱚᱜ ᱫᱚ ᱵᱟᱨ ᱯᱮ ᱫᱤᱱ ᱠᱷᱚᱱᱟᱜ ᱫᱚ ᱵᱚᱱᱫᱚ ᱦᱟᱛᱟᱲ ᱠᱟᱫᱟᱭ ᱮ ᱠᱷᱟᱡ ᱜᱚᱝᱠᱮ ᱛᱟᱦᱚᱞᱮ᱾ ᱟᱫᱚ ᱟᱸᱜᱠᱷᱟᱡ ᱫᱟᱜ ᱡᱟᱹᱲᱤ ᱜᱮᱪᱚᱭ ᱟᱫᱚ ᱵᱟᱝ ᱞᱤᱧ ᱞᱟᱹᱭ ᱫᱟᱲᱮᱭᱟᱜ ᱠᱟᱱᱟ᱾ ᱛᱚᱜ ᱠᱷᱟᱡ ᱫᱟᱜ ᱡᱟᱹᱲᱤ ᱦᱚᱸ ᱦᱩᱭ ᱫᱟᱲᱮᱭᱟᱜᱼᱟ, ᱚᱱᱛᱮ ᱫᱚ ᱜᱚᱢᱠᱮ?
ᱟᱞᱮ ᱥᱮᱫ ᱦᱚᱸ ᱜᱚᱝᱠᱮ ᱤᱱᱠᱟᱹᱜᱮ ᱵᱟᱨᱥᱤᱧ ᱜᱟᱱ ᱞᱟᱦᱟ ᱫᱚᱢᱮ ᱜᱮ ᱫᱟᱜ ᱡᱟᱹᱲᱤ ᱠᱮᱫᱟ ᱛᱯᱚᱨᱮ ᱱᱤᱭᱟᱹ ᱜᱷᱟᱹᱲᱤ ᱢᱟ ᱫᱟᱜ ᱡᱟᱹᱲᱤ ᱠᱚ ᱵᱟᱝ ᱦᱩᱭᱩᱜ ᱠᱟᱱᱟ ᱟᱨ ᱚᱱᱠᱟ ᱜᱮᱞᱮ ᱨᱚᱦᱚᱭ ᱵᱟᱲᱟ ᱠᱮᱜᱼᱟ ᱛᱟᱨᱯᱚᱨᱮ ᱫᱟᱜ ᱜᱮ ᱚᱵᱷᱟᱵᱚᱜᱼᱟ ᱥᱮ ᱪᱮᱫ ᱚᱱᱟ ᱜᱮᱞᱮ ᱪᱤᱱᱛᱟᱹᱭᱮᱫᱟ᱾
ᱦᱩᱸ ᱢᱟᱱᱮ ᱢᱟᱱᱮ ᱫᱟᱜ ᱡᱟᱹᱲᱤ ᱵᱟᱝ ᱦᱩᱭ ᱞᱮᱱᱠᱷᱟᱱ ᱟᱸᱡᱮᱫ ᱜᱚᱫᱚᱜ ᱠᱟᱱᱟ ᱵᱟᱹᱭᱦᱟᱹᱲ
ᱦᱮᱸ ᱦᱮᱸ ᱦᱮᱸ ᱚᱱᱠᱟ ᱟᱸᱡᱮᱫ ᱜᱚᱫᱚᱜ ᱠᱟᱱᱟ ᱟᱨ ᱦᱩᱲᱩ ᱠᱚᱫᱚ ᱞᱟᱹᱭ ᱞᱮᱠᱷᱟᱱ ᱜᱚᱢᱠᱮ ᱫᱟᱜ ᱠᱚ ᱥᱚᱢᱚᱭ ᱨᱮ ᱵᱟᱝ ᱛᱟᱦᱮᱱ ᱠᱷᱟᱱ ᱫᱚ ᱚᱱᱠᱟ ᱜᱮ ᱢᱟᱱᱮ᱾ ᱥᱚᱢᱚᱭ ᱨᱮ ᱫᱟᱜ ᱠᱚ ᱚᱵᱷᱟᱵ ᱞᱮᱱᱠᱷᱟᱱ ᱦᱩᱲᱩ ᱠᱚᱜᱮ ᱟᱨᱚ ᱱᱟᱯᱟᱭ ᱛᱮ ᱦᱩᱭᱩᱜᱼᱟ, ᱵᱟᱝ ᱦᱩᱭᱩᱜᱼᱟᱥᱮ ᱫᱟᱜ ᱠᱚ ᱡᱟᱛᱮ ᱟᱞᱚ ᱚᱵᱷᱟᱵᱚᱜ ᱢᱟ᱾
ᱛᱟᱦᱞᱮ ᱜᱚᱝᱠᱮ ᱛᱟᱦᱞᱮ ᱨᱚᱦᱚᱭ ᱫᱚ ᱛᱤᱱ ᱡᱷᱟᱹᱞ ᱵᱤᱱ ᱤᱭᱟᱹ ᱠᱮᱫᱟ ᱥᱮ ᱨᱚᱦᱚᱭ ᱪᱟᱵᱟ ᱠᱮᱫᱟ ᱥᱮ
ᱦᱮᱸ ᱜᱚᱝᱠᱮ ᱨᱚᱦᱚᱭ ᱫᱚ ᱞᱟᱹᱭ ᱞᱮᱠᱷᱟᱱ ᱫᱚᱼᱼ ᱟᱸ ᱠᱤᱪᱷᱩ ᱞᱮ ᱨᱚᱦᱚᱭ ᱠᱟᱜᱼᱟ ᱟᱨ ᱮᱠᱷᱚᱱ ᱠᱤᱪᱷᱩ ᱫᱚ ᱵᱟᱠᱤ ᱢᱮᱱᱟᱜ ᱜᱮᱛᱟ ᱞᱮᱭᱟ᱾ ᱡᱟᱦᱟᱸ ᱠᱚ ᱟᱨᱠᱤ ᱟᱵᱚ ᱡᱮᱢᱚᱱ ᱱᱚᱜ-ᱚᱭ ᱡᱟᱦᱟᱸ ᱠᱚ ᱟᱨᱠᱤ ᱡᱟᱦᱟᱸ ᱞᱚᱥᱚᱫ ᱡᱟᱭᱜᱟ ᱦᱮ ᱥᱮ ᱡᱟᱦᱟᱸ ᱵᱚᱫ ᱡᱟᱭᱜᱟ ᱵᱚᱱ ᱞᱟᱹᱭ ᱜᱮᱭᱟ ᱚᱱᱟ ᱠᱚᱛᱮᱞᱮ ᱨᱚᱦᱚᱭ ᱠᱟᱫ ᱜᱮᱭᱟ ᱟᱨ ᱡᱟᱦᱟᱸ ᱠᱚ ᱮᱢᱱᱤ ᱜᱷᱩᱴ ᱴᱩ ᱡᱟᱭᱜᱟ ᱥᱮ ᱜᱚᱰᱟ ᱫᱷᱟᱨᱮ ᱱᱟᱜ ᱠᱷᱮᱛ ᱠᱚ ᱚᱱᱟ ᱠᱚᱫᱚ ᱟᱹᱣᱨᱤ ᱞᱮ ᱨᱚᱦᱚᱭᱟ ᱜᱚᱝᱠᱮ ᱢᱮᱱᱟᱜ ᱜᱮᱭᱟ᱾ ᱟᱨ ᱛᱟᱦᱞᱮ ᱜᱚᱝᱠᱮ ᱟᱯᱮ ᱥᱮᱫ ᱫᱚ ᱨᱚᱦᱚᱭ ᱠᱚᱫᱚ ᱯᱮ ᱦᱩᱭ ᱱᱟᱥᱮ ᱟᱹᱣᱨᱤ? ᱦᱮᱞᱳ ᱜᱚᱝᱠᱮ ᱟᱸᱡᱚᱢ ᱫᱟᱵᱤᱱ? ᱦᱮᱞᱳ᱾ ᱜᱚᱝᱠᱮ ᱟᱸᱡᱚᱢᱚᱜ ᱠᱟᱱᱟ? ᱟᱢᱚᱢᱠᱮ ᱦᱟᱞᱳ ᱞᱳ ᱜᱚᱝᱠᱮ ᱟᱸᱡᱚᱢ ᱮᱫᱟ ᱵᱟᱝ ᱜᱚᱝᱠᱮ ᱵᱟᱝ ᱟᱸᱡᱚᱢᱚᱜ ᱠᱟᱱᱟ᱾ ᱦᱮᱸ ᱜᱤᱰᱤ,